ᱢᱫ
ᱦᱳᱭ ᱡᱚᱦᱟᱨ ᱜᱮ ᱾
ᱛᱚᱵᱮ ᱪᱮᱫ ᱞᱮᱠᱟ ᱢᱮᱱᱟᱜ ᱵᱟᱲᱟ ᱵᱤᱱᱟ?
ᱢᱚᱡᱽ ᱵᱟᱲᱟ ᱜᱮ ᱱᱟᱦᱟᱜ ᱟᱞᱮ ᱫᱚ ᱢᱚᱡᱽ ᱵᱟᱲᱟ ᱜᱮ ᱢᱮᱱᱟᱜ ᱵᱟᱲᱟ ᱞᱮᱭᱟ, ᱟᱯᱮ ᱠᱚᱜᱮ ᱪᱮᱫ ᱞᱮᱠᱟ?
ᱦᱳᱭ ᱜᱚᱢᱠᱮ ᱟᱞᱮ ᱦᱚᱸ ᱢᱚᱡᱽ ᱵᱟᱲᱟ ᱜᱮᱭᱟ ᱪᱟᱸᱫᱳ ᱵᱟᱵᱟ ᱫᱟᱭᱟ ᱟᱥᱤᱨᱵᱟᱫᱽ ᱛᱮ, ᱟᱨ ᱱᱚᱝᱠᱟ ᱜᱮ ᱡᱟᱛᱮ ᱡᱮᱢᱚᱱ ᱵᱚᱱ
ᱟᱪᱷᱟ ᱟᱪᱷᱟ ᱟᱪᱷᱟ ᱴᱷᱤᱠ ᱜᱮᱭᱟ ᱴᱷᱤᱠ ᱜᱮᱭᱟ ᱾
ᱦᱳᱭ ᱛᱚᱵᱮ ᱪᱮᱫ ᱠᱚᱵᱮᱱ ᱪᱤᱭᱠᱟᱭ ᱠᱟᱱᱟ ᱱᱤᱛᱚᱜ ᱫᱚ?
ᱦᱚᱸ ᱱᱤᱛᱚᱜ ᱫᱚ ᱪᱮᱫ ᱦᱚᱸ ᱪᱤᱠᱟᱹ ᱫᱚ ᱵᱟᱝ ᱦᱩᱭᱩᱜ ᱠᱟᱱᱟ ᱮᱢᱚᱱ ᱜᱮ ᱛᱷᱚᱲᱟ ᱡᱤᱨᱟᱹᱣ ᱦᱩᱭᱩᱜ ᱠᱟᱱᱟ ᱛᱷᱚᱲᱟ ᱾ ᱟᱨ ᱥᱤᱛᱩᱝ ᱵᱟᱹᱲᱛᱤ ᱟᱹᱭᱠᱟᱹᱜ ᱠᱟᱱᱟ ᱛᱚ ᱞᱚᱞᱚ ᱟᱹᱭᱠᱟᱹᱜ ᱠᱟᱱᱟ ᱟᱫᱚ ᱚᱱᱟ ᱤᱭᱟᱹᱛᱮ ᱾
ᱦᱳᱭ ᱾
ᱫᱟᱨᱮ ᱵᱩᱴᱟᱹᱨᱮ ᱫᱩᱲᱩᱵ ᱡᱤᱨᱟᱹᱣ ᱦᱩᱭ ᱟᱠᱟᱱᱟ ᱵᱚᱞᱮ ᱱᱤᱛᱚᱜ ᱫᱚ ᱾
ᱴᱷᱤᱠ ᱟᱪᱷᱟ ᱦᱮ ᱟᱨ ᱪᱮᱫ ᱵᱮᱱ ᱢᱮᱱᱮᱫ ᱠᱟᱱ ᱛᱟᱸᱦᱮᱱ
ᱚ ᱢᱮᱱᱮᱫ ᱛᱟᱦᱮᱱᱟᱹᱧ ᱢᱤᱫᱴᱮᱱ ᱜᱟᱞᱢᱟᱨᱟᱜ ᱨᱮᱭᱟᱜ ᱵᱤᱥᱚᱭ ᱮᱸ ᱞᱟᱝ ᱟᱹᱜᱩᱭᱟ ᱟᱨ ᱚᱱᱟ ᱜᱟᱞᱢᱟᱨᱟᱜ ᱞᱟᱹᱜᱤᱫ ᱤᱧ ᱢᱮᱱᱮᱫ ᱛᱟᱦᱮᱱᱟ ᱵᱚᱞᱮ
ᱦᱚᱭ-ᱦᱚᱭ
ᱟᱫᱚ ᱚᱱᱟ ᱫᱚ ᱱᱚᱣᱟ ᱜᱮᱼ ᱢᱤᱫ ᱵᱟᱨ ᱤᱧ ᱱᱟᱦᱜ ᱤᱧ ᱞᱟᱹᱭ ᱞᱟᱦᱟᱭ ᱫᱟ᱾
ᱴᱷᱤᱠ ᱜᱮᱭᱟ᱾
ᱚᱞᱪᱤᱠᱤᱼᱚᱞᱪᱤᱠᱤ ᱤᱫᱤ ᱠᱟᱛᱮᱫ ᱟᱵᱚ ᱦᱚᱲᱟᱜ ᱟᱹᱰᱤᱜᱟᱱ ᱟᱨ ᱱᱤᱛ ᱫᱷᱟᱹᱵᱤᱡ ᱯᱨᱚᱪᱟᱨ ᱯᱟᱥᱱᱟᱣ ᱚᱱᱠᱟ ᱢᱚᱸᱡᱽ ᱵᱟᱝ ᱦᱩᱭ ᱠᱟᱱᱟ ᱟᱨ ᱟᱹᱰᱤ ᱡᱷᱚᱛᱚ ᱦᱚᱲ ᱵᱟᱠᱚ ᱵᱟᱰᱟᱭ ᱠᱟᱫ ᱛᱟᱵᱚᱱᱟ ᱟᱫᱚ ᱚᱱᱟ ᱠᱟᱛᱷᱟ ᱜᱮ ᱢᱤᱫᱵᱟᱨ ᱠᱟᱛᱷᱟ ᱵᱚᱞᱮ ᱞᱟᱝ ᱜᱟᱞᱢᱟᱨᱟᱜᱼᱟ᱾
ᱦᱮᱸ ᱢᱟᱥᱮ ᱞᱟᱹᱭ ᱛᱟᱞᱟᱝ ᱢᱮ᱾
ᱚᱱᱟ ᱫᱚ ᱱᱚᱝᱠᱟ ᱜᱮ ᱵᱚᱞᱮ ᱟᱵᱩ ᱫᱚ ᱟᱵᱩᱣᱟᱜ ᱵᱷᱟᱥᱟ ᱢᱮᱱᱟᱜ ᱛᱟᱵᱩᱱᱟ, ᱟᱵᱩᱣᱟᱜ ᱪᱤᱠᱤ ᱢᱮᱱᱟᱜ ᱛᱟᱵᱩᱱᱟ ᱛᱚ ᱟᱵᱩᱣᱟᱜ ᱵᱷᱟᱥᱟ ᱛᱮ ᱟᱵᱚᱣᱟᱜ ᱪᱤᱠᱤᱛᱮ ᱡᱩᱫᱤ ᱵᱚᱱ ᱚᱞᱼ ᱯᱟᱲᱦᱟᱣ ᱞᱮᱱᱠᱷᱟᱱ ᱛᱚ ᱟᱵᱚᱣᱟᱜ ᱢᱤᱫᱴᱮᱱ ᱜᱟᱹᱣᱨᱚᱵᱽ ᱠᱟᱱᱟ ᱟᱨ ᱢᱤᱫᱴᱮᱱ ᱟᱸ ᱟᱹᱠᱤᱞ ᱦᱚᱸ ᱢᱚᱡᱽ ᱵᱚᱱ ᱧᱟᱢᱟ ᱢᱮᱱᱛᱮ ᱟᱯᱱᱟᱨ ᱫᱚ ᱢᱚᱱᱮᱭᱮᱫᱟ ᱞᱮᱠᱤᱱ ᱛᱚ ᱟᱵᱩ ᱠᱚᱨᱮᱱ ᱦᱚᱲ ᱚᱱᱠᱟ ᱜᱮ ᱢᱮᱱᱟᱜ ᱵᱚᱱᱟ ᱵᱚᱞᱮ ᱮᱴᱟᱜ ᱢᱤᱰᱤᱭᱟᱢ ᱛᱮ ᱮᱴᱟᱜ ᱡᱟᱹᱛᱟᱜ ᱵᱷᱟᱥᱟ ᱛᱮ ᱮᱴᱟᱜ ᱡᱟᱹᱛᱟᱜ ᱪᱤᱠᱤ ᱛᱮ ᱚᱞ ᱠᱟᱛᱮᱫ ᱠᱚ ᱯᱟᱲᱦᱟᱜ ᱟᱫᱚ ᱱᱚᱣᱟ ᱵᱤᱥᱚᱭ ᱛᱮ ᱟᱢ ᱪᱮᱜ ᱮᱢ ᱢᱮᱛᱟ ᱠᱮ ᱠᱚ ᱛᱟᱵᱚᱱᱟ ᱡᱮ ᱱᱤᱛᱚᱜ ᱦᱟᱨᱟᱜ ᱠᱟᱱ ᱡᱩᱣᱟᱹᱱ ᱠᱩ
ᱦᱚᱭ-ᱦᱚᱭ ᱴᱷᱤᱠ ᱟᱹᱰᱤ ᱠᱟᱛᱷᱟ ᱟᱹᱰᱤ ᱢᱚᱡᱽ ᱠᱟᱛᱷᱟ ᱜᱮᱵᱮᱱ ᱢᱮᱱ ᱡᱚᱥ ᱠᱟᱫᱟ ᱟᱨ ᱟᱹᱰᱤ ᱥᱟᱨᱦᱟᱣ ᱞᱤᱧ ᱮᱢᱟᱵᱤᱱᱟ᱾ ᱟᱨ ᱟᱹᱰᱤ ᱜᱟᱹᱦᱤᱨ ᱠᱟᱛᱷᱟ ᱜᱮᱵᱮᱱ ᱫᱤᱥᱟᱹᱣ ᱠᱮᱫ ᱛᱟᱞᱟᱝᱟ ᱦᱟᱸᱜ᱾ ᱛᱚ ᱚᱱᱟ-ᱚᱱᱟ ᱠᱷᱟᱹᱛᱤᱨ ᱛᱮ ᱟᱹᱰᱤ ᱥᱟᱨᱦᱟᱣ ᱟᱭᱢᱟ ᱥᱟᱨᱦᱟᱣ᱾ ᱛᱚᱵᱮ ᱦᱮᱸ ᱟᱹᱰᱤ ᱴᱷᱤᱠ ᱠᱟᱛᱷᱟ ᱜᱮᱵᱮᱱ ᱢᱮᱱ ᱡᱚᱥ ᱠᱟᱫᱟ᱾ ᱡᱮ ᱚᱞ ᱪᱤᱠᱤ ᱢᱤᱫᱴᱮᱱ ᱟᱹᱵᱩ ᱱᱤᱡᱮᱨᱟᱜ ᱜᱚᱜᱚ ᱵᱷᱟᱥᱟ ᱠᱟᱱᱟ ᱡᱟᱱᱟᱢ ᱵᱷᱟᱥᱟ ᱠᱟᱱᱟ ᱟᱨ ᱞᱤᱯᱤ ᱦᱤᱥᱟᱹᱵ ᱛᱮᱦᱚᱸ ᱚᱱᱠᱟ ᱜᱮ ᱵᱚᱱ ᱧᱟᱢ ᱠᱮᱫᱟ ᱥᱮ ᱚᱱᱟ ᱨᱮᱭᱟᱜ ᱧᱩᱛᱩᱢ ᱫᱚ ᱦᱩᱭᱩᱜ ᱠᱟᱱᱟ ᱚᱞ ᱪᱤᱠᱤ ᱛᱚ ᱚᱞ ᱪᱤᱠᱤ ᱢᱤᱫᱴᱮᱱ ᱟᱵᱚ ᱱᱤᱡᱮᱨ ᱡᱟᱹᱛᱟᱜ ᱠᱟᱱ ᱠᱷᱟᱹᱛᱤᱨ ᱛᱮ ᱛᱚ ᱚᱱᱟ ᱨᱮᱭᱟᱜ ᱥᱮ ᱚᱱᱟ ᱪᱮ-ᱪᱮᱫ ᱥᱮ ᱚᱱᱟ ᱥᱮᱬᱟᱭ ᱢᱟ ᱡᱚᱛᱚ ᱦᱚᱲᱟᱜ ᱞᱟᱹᱠᱛᱤ ᱜᱮ ᱢᱮᱱᱟᱜ ᱛᱟᱵᱚᱱᱟ᱾ ᱟᱨ ᱱᱚᱣᱟ ᱫᱚ ᱮᱱᱛᱮᱫ ᱧᱮᱞ ᱞᱮᱠᱟ ᱵᱮᱱ ᱢᱮᱱ ᱠᱮᱭᱟ ᱢᱮᱱᱰᱚᱲ ᱨᱮᱜᱮ ᱨᱮ ᱢᱮᱱ ᱞᱮᱠᱟᱱᱟᱜ ᱠᱟᱱ ᱜᱮᱭᱟ ᱵᱚᱥᱛᱩ ᱫᱚ ᱟᱫᱚ ᱚᱱᱠᱟ ᱠᱤᱪᱷᱩ-ᱠᱤᱪᱷᱩ ᱦᱚᱲ ᱢᱮᱱᱟᱜ ᱠᱚᱣᱟ ᱫᱩᱭ ᱛᱟᱞᱤᱭᱟ ᱜᱮᱭᱟᱵᱩ ᱛᱚ ᱟᱫᱚ ᱱᱩᱠᱩ ᱵᱤᱥᱚᱭ ᱛᱮᱫᱚ ᱟᱹᱞᱤᱧ ᱫᱚ ᱢᱤᱫᱵᱟᱨ ᱟᱹᱰᱤ ᱡᱟᱹᱥᱛᱤ ᱫᱚ ᱦᱟᱸᱜ ᱵᱟᱹᱞᱤᱧ ᱢᱮᱱᱟ ᱟᱨ ᱱᱚᱣᱟ ᱵᱤᱥᱚᱭ
ᱦᱮᱸ
ᱪᱮᱫ ᱱᱚᱣᱟ ᱵᱤᱥᱚᱭ ᱛᱮ ᱟᱹᱞᱤᱧ ᱢᱤᱫᱵᱟᱨ ᱡᱮ ᱠᱟᱛᱷᱟ ᱫᱚ ᱦᱮᱱᱟ ᱤᱱᱟᱹᱜᱮ ᱡᱮ ᱱᱤᱛᱚᱜ ᱚᱞ ᱪᱤᱠᱤ ᱢᱤᱫᱴᱮᱱ ᱟᱵᱚᱣᱟᱜ ᱡ ᱜᱚᱜᱚ ᱵᱷᱟᱥᱟ ᱥᱮ ᱡᱟᱱᱟᱢ ᱵᱷᱟᱥᱟᱜ ᱠᱟᱱᱟ ᱛᱚᱵᱮ ᱱᱤᱛᱚᱜ ᱟᱵᱚ ᱡᱟᱦᱟᱸᱭ ᱢᱮᱱᱟᱜ ᱵᱩᱱ ᱥᱮ ᱢᱮᱱᱟᱜ ᱟᱠᱚ ᱦᱟᱸᱜ ᱮᱴᱟᱜ, ᱮᱴᱟᱜ ᱵᱷᱟᱥᱟ ᱛᱮᱠᱚ ᱚᱞ ᱯᱟᱲᱦᱟᱣ ᱮᱫᱟ ᱥᱮᱠᱚ ᱥᱮᱬᱟᱭᱮᱱᱟ ᱾ ᱛᱚ ᱮᱴᱟᱜ ᱡᱟᱹᱛᱟᱜ ᱵᱷᱟᱥᱟ ᱛᱮ ᱚᱞ ᱯᱟᱲᱦᱟᱣ ᱡᱚᱲᱟ ᱥᱮᱬᱟ ᱡᱩᱲᱟ ᱴᱷᱤᱠ ᱜᱮᱭᱟ ᱪᱮᱫ ᱨᱮᱭᱟᱜ ᱡᱟᱦᱟᱱ ᱢᱟᱱᱮ ᱠᱚᱭᱯᱳᱫ ᱵᱩᱱᱟ ᱛᱚᱵᱮ ᱱᱤᱡᱮᱨᱟᱜ ᱡᱟᱱᱟᱢ ᱵᱷᱟᱥᱟ ᱥᱮ ᱱᱤᱡᱮᱨᱟᱜ ᱜᱚᱜᱚ ᱵᱷᱟᱥᱟ ᱾ ᱚᱱᱟ ᱫᱚ ᱪᱮᱫ ᱪᱮᱫ ᱜᱮ ᱞᱟᱹᱠᱛᱤᱜᱼᱟ? ᱟᱫᱚ
ᱦᱳᱭ ᱚᱱᱟᱜᱮ, ᱚᱱᱟᱜᱮ, ᱚᱱᱟᱜᱮ ᱵᱚᱞᱮ ᱢᱮᱱᱮᱫ ᱛᱟᱦᱮᱱᱟ ᱡᱮ ᱱᱤᱡᱮᱨᱟᱜ ᱛᱮ ᱟᱵᱚ ᱵᱚᱱ ᱠᱚᱨᱟᱣ ᱞᱮᱠᱷᱟᱱ ᱟᱵᱚᱣᱟᱜ ᱢᱤᱫᱴᱮᱱ ᱧᱩᱛᱩᱢ ᱛᱟᱦᱮᱱ ᱛᱟᱵᱚᱱᱟ᱾ ᱟᱵᱚ ᱢᱤᱫᱴᱮᱱ ᱢᱚᱡᱽ ᱦᱳᱭ ᱛᱟᱵᱚᱱᱟ ᱾ ᱟᱨ ᱢᱤᱫᱵᱟᱨ ᱦᱚᱲ ᱟᱵᱚ ᱨᱮᱱ ᱦᱚᱲ ᱟᱵᱚᱣᱟᱜ ᱡᱤᱱᱤᱥ ᱜᱮ ᱥᱮ ᱱᱤᱡᱮᱨᱟᱜ ᱡᱤᱱᱤᱥ ᱜᱮ ᱵᱟᱝ ᱠᱚ ᱠᱩᱥᱤᱤᱭᱟ ᱛᱟᱵᱚᱱ ᱠᱟᱱᱟ ᱱᱚᱣᱟ ᱫᱚ ᱴᱷᱤᱠ ᱵᱟᱝ ᱦᱩᱭᱩᱜ ᱠᱟᱱᱟ ᱾ ᱟᱨ ᱡᱟᱨ ᱠᱟᱨᱚᱱ ᱛᱮ ᱱᱤᱛᱚᱜ ᱟᱵᱚ ᱠᱚᱨᱮᱱ ᱜᱤᱫᱽᱨᱟᱹ ᱥᱮ ᱟᱵᱚ ᱠᱚᱨᱮᱱ ᱟᱵᱚ ᱦᱚᱲ ᱨᱮᱱ ᱠᱟᱹᱴᱤᱡ, ᱠᱟᱹᱴᱤᱡ ᱜᱤᱫᱽᱨᱟᱹ ᱠᱚ ᱟᱹᱰᱤ ᱟᱹᱰᱤ ᱡᱚᱨᱢᱚᱴ ᱟᱹᱰᱤ ᱠᱚᱥᱴᱚ ᱠᱟᱛᱮᱫ ᱟᱨ ᱮᱴᱟᱜ ᱡᱟᱹᱛᱟᱜ ᱵᱷᱟᱥᱟ ᱛᱮ ᱚᱞ ᱯᱟᱲᱦᱟᱣ ᱦᱩᱭᱩᱜ ᱠᱟᱱ ᱛᱟᱠᱚᱣᱟ ᱾ ᱟᱫᱚ ᱚᱱᱮ ᱠᱚ ᱢᱮᱱᱟ ᱟᱵᱚ ᱫᱚ ᱡᱟᱦᱟᱸ ᱜᱮ ᱯᱟᱲᱦᱟᱣ ᱦᱩᱭᱩᱜ ᱮᱱᱦᱚᱸ ᱟᱹᱠᱤᱞ ᱦᱟᱢᱮᱴ ᱞᱟᱹᱜᱤᱫ ᱫᱚ ᱢᱤᱫᱴᱮᱡ ᱵᱟᱝ ᱢᱤᱫᱴᱮᱡ ᱛᱮᱢᱟ ᱯᱟᱲᱦᱟᱣ ᱦᱩᱭᱩᱜ ᱜᱮᱭᱟ ᱾ ᱟᱫᱚ ᱚᱱᱟ ᱤᱭᱟᱹ ᱛᱮᱵᱚᱱ ᱢᱚᱡᱽᱵᱩᱨ ᱠᱟᱱᱟ ᱵᱚᱱ ᱟᱨ ᱵᱟᱝ ᱠᱷᱟᱱ ᱫᱚ ᱟᱵᱚᱣᱟᱜ ᱛᱮᱜᱮ ᱵᱚᱱ ᱯᱟᱲᱦᱟᱣ ᱞᱮᱱᱠᱷᱟᱱ ᱚᱞ ᱯᱟᱲᱦᱟᱣ ᱞᱮᱱᱠᱷᱟᱱ ᱚᱱᱟᱜᱤ ᱢᱚᱸᱡᱽ ᱦᱩᱭᱩᱜᱼᱟ ᱾
ᱴᱷᱤᱠ, ᱴᱷᱤᱠ ᱱᱤᱛᱚᱜ ᱡᱮᱞᱮᱠᱟ ᱵᱮᱱ ᱢᱮᱱ ᱠᱮᱭᱟ ᱾ ᱟᱵᱚ ᱚᱞ ᱪᱤᱠᱤ ᱢᱤᱫᱴᱮᱱ ᱞᱤᱯᱤ ᱢᱮᱱᱟᱜ ᱛᱟᱵᱚᱱᱟ ᱾ ᱟᱵᱚᱣᱟᱜ ᱵᱷᱟᱥᱟ ᱛᱮᱱᱟᱜ ᱚᱠᱟᱴᱟᱜ ᱛᱚ ᱛᱤᱱᱟᱹᱜ ᱜᱚᱨᱚᱵᱽ ᱨᱮᱭᱟᱜ ᱠᱟᱛᱷᱟ ᱟᱨ ᱱᱤᱛᱚᱜ ᱱᱚᱣᱟ ᱠᱟᱛᱷᱟ ᱮᱴᱟᱜ ᱡᱟᱦᱟᱸ ᱛᱤᱱᱟᱹᱜ ᱦᱚᱲ ᱜᱮ ᱮᱴᱟᱜ ᱡᱟᱹᱛ ᱡᱩᱫᱤ ᱠᱚ ᱵᱟᱰᱟᱭ ᱧᱟᱢ ᱠᱟᱫᱟ ᱛᱚ ᱟᱹᱰᱤ ᱜᱟᱱ ᱜᱮᱠᱚ ᱥᱚᱱᱢᱟᱱ ᱠᱟᱜ ᱵᱚᱱᱟ, ᱥᱮᱠᱚ ᱥᱟᱨᱦᱟᱣ ᱠᱫ ᱵᱚᱱᱟ ᱡᱮ ᱦᱮᱸ ᱱᱩᱠᱩ ᱦᱚᱸ ᱢᱤᱫᱴᱮᱱ ᱟᱠᱚᱣᱟᱜ
ᱵᱷᱟᱥᱟ ᱛᱮ ᱢᱮᱴᱤᱝ ᱠᱮᱫᱟ ᱾ ᱛᱚ ᱟᱹᱰᱤ ᱜᱟᱱ ᱜᱮ ᱜᱚᱨᱚᱵᱽ ᱨᱮᱭᱟᱜ ᱠᱟᱛᱷᱟ ᱠᱟᱱᱟ, ᱟᱨ ᱱᱚᱣᱟ ᱠᱟᱛᱷᱟ ᱢᱟᱱᱮ ᱟᱵᱚ ᱵᱟᱫ ᱵᱟᱹᱠᱤ ᱦᱚᱲ ᱦᱚᱸ ᱮᱱᱛᱮ ᱵᱩᱡᱷᱟᱹᱣ ᱨᱮᱭᱟᱜ ᱫᱚᱨᱠᱟᱨ ᱢᱮᱱᱟᱜ ᱛᱟᱠᱚᱣᱟ ᱵᱟᱝ ᱫᱚ ᱵᱩᱡᱷᱟᱹᱣ ᱵᱟᱠᱚ ᱠᱩᱨᱩᱢᱩᱴᱩᱭᱮᱫ ᱠᱟᱱ ᱦᱟᱸᱜ ᱵᱟᱝ ᱫᱚ ᱵᱩᱡᱷᱟᱹᱣ ᱜᱮ ᱵᱟᱠᱚ ᱧᱟᱢ ᱠᱟᱜᱼᱟ ᱦᱟᱸᱜ᱾ ᱟᱫᱚ ᱚᱱᱮ ᱠᱚ ᱢᱮᱱᱟ ᱡᱟᱦᱟᱸ ᱛᱤᱱᱟᱹᱜ ᱢᱮᱱᱟᱜ ᱵᱚᱱᱟ ᱡᱮ ᱞᱮᱠᱟ ᱵᱮᱱ ᱢᱮᱱ ᱠᱮᱫ-ᱟ, ᱩᱱᱠᱩ ᱦᱳᱭᱛᱳ ᱠᱟᱛᱷᱟ ᱛᱮ ᱫᱚ ᱵᱟᱵᱚᱱ ᱟᱸᱡᱚᱢ ᱦᱚᱪᱚ ᱫᱟᱲᱮ ᱟᱠᱚᱣᱟ ᱥᱮ ᱵᱟᱵᱚᱱ ᱵᱩᱡᱷᱟᱹᱣ ᱦᱚᱪᱚ ᱫᱟᱲᱮ ᱟᱠᱚᱣᱟ᱾ ᱪᱮᱫᱟᱜ ᱥᱮ ᱠᱟᱛᱷᱟ ᱛᱮ ᱡᱩᱫᱤ ᱵᱚᱱ ᱟᱸᱡᱚᱢ ᱦᱚᱪᱚ ᱫᱟᱲᱮ ᱟᱠᱚ ᱠᱷᱟᱱᱡ ᱥᱮᱵᱚᱱ ᱵᱩᱡᱷᱟᱹᱣ ᱦᱚᱪᱚ ᱫᱟᱲᱮ ᱠᱩ ᱠᱷᱟᱡ ᱛᱚᱵᱮ ᱤᱱᱟᱹᱜ ᱫᱤᱱᱛᱮ ᱱᱩᱠᱩ ᱫᱚ ᱢᱟᱱᱮ ᱢᱟᱱᱮ ᱟᱠᱚ ᱦᱚᱸᱠᱚ ᱥᱮᱬᱟ ᱥᱮᱠᱚ ᱢᱟᱱᱮ ᱯᱩᱨᱟᱹᱯᱩᱨᱤ ᱠᱚ ᱥᱟᱯᱚᱴ ᱠᱮᱭᱟ᱾ ᱟᱫᱚ ᱠᱚ ᱢᱮᱱᱟ ᱞᱟᱦᱟ ᱛᱮᱫᱚ ᱵᱚᱱ ᱫᱮᱠᱷᱟᱣᱟ ᱠᱟᱹᱢᱤ ᱠᱟᱛᱮ ᱵᱚᱱ ᱫᱮᱠᱷᱟᱣᱟ᱾ ᱟᱵᱚ ᱛᱤᱱᱟᱹᱜ ᱜᱟᱱ ᱢᱮᱱᱟᱜ ᱵᱚᱱᱟ ᱾ ᱡᱚᱛᱚ ᱦᱚᱲ ᱡᱟᱛᱮ ᱢᱚᱡᱽ ᱛᱮᱵᱚᱱ ᱥᱮᱬᱟᱭ ᱱᱚᱣᱟ ᱟᱵᱚᱣᱟᱜ ᱚᱠᱟᱴᱟᱜ ᱞᱟᱹᱜᱤᱫ ᱚᱱᱟ ᱡᱚᱛᱚᱪᱚᱴ ᱛᱮᱵᱚᱱ ᱤᱫᱤ᱾ ᱟᱨ ᱥᱟᱠᱥᱮᱥ ᱡᱮᱢᱚᱱ ᱱᱚᱣᱟ ᱟᱹᱜᱩ ᱫᱟᱲᱮᱜ ᱛᱚ ᱱᱚᱣᱟ ᱜᱮᱵᱚᱱ ᱠᱩᱨᱩᱢᱩᱴᱩᱭᱟ ᱛᱚᱵᱮ ᱛᱟᱭᱚᱢ ᱛᱮ ᱟᱠᱚ ᱜᱮ ᱦᱟᱸᱜ ᱟᱠᱚ ᱛᱮᱜᱮ ᱵᱤᱱᱟᱹ ᱢᱮᱱ ᱛᱮᱜᱮ ᱦᱟᱸᱜ ᱟᱠᱚ ᱛᱮᱜᱮ ᱠᱚ ᱠᱩᱨᱩᱢᱩᱴᱩᱭᱟ᱾
ᱱᱚᱣᱟ ᱜᱮ ᱟᱥ ᱫᱚ ᱛᱟᱦᱮᱱ ᱠᱟᱱ ᱛᱟᱵᱚᱱᱟ ᱥᱟᱱᱟᱢ ᱦᱚᱲᱟᱜ᱾
ᱦᱚᱭ᱾ ᱟᱫᱚ ᱚᱱᱮ ᱠᱚ ᱢᱮᱱᱟ ᱟᱹᱰᱤ ᱡᱟᱹᱥᱛᱤ ᱢᱮᱛᱟᱣᱟᱠᱚ ᱠᱷᱟᱱ ᱦᱚᱸ ᱢᱟᱱᱮ ᱵᱟᱝ ᱦᱩᱭᱩᱜᱼᱟ ᱟᱫᱚ ᱚᱱᱮ ᱠᱚ ᱢᱮᱱᱟ ᱪᱩᱯ ᱪᱟᱯ ᱠᱟᱹᱢᱤ ᱤᱫᱤ ᱞᱟᱦᱟ ᱤᱫᱤ ᱡ
ᱦᱩᱸ ᱦᱩᱸ ᱟᱫᱚ ᱟᱵᱚ ᱠᱚ ᱧᱮᱞᱛᱮ ᱥᱮ ᱟᱯᱱᱟᱨ ᱠᱚ ᱠᱚᱣᱟᱜ ᱠᱟᱹᱢᱤ ᱧᱮᱞ ᱛᱮᱜᱮ ᱱᱟᱦᱟᱜ ᱩᱱᱠᱩ ᱫᱚ ᱛᱟᱭᱚᱢ ᱛᱟᱭᱚᱢ ᱛᱮᱠᱚ ᱯᱟᱸᱡᱟ ᱵᱚᱱᱟ ᱠᱚ ᱟᱨ ᱪᱮᱫ ᱞᱟᱹᱜᱤᱫ ᱛᱮ ᱟᱠᱚ ᱠᱚ ᱵᱟᱫᱽᱫᱷᱚ ᱟᱨ ᱱᱤᱛᱚᱜ ᱫᱚ ᱮᱱᱛᱮᱫ ᱵᱟᱠᱚ ᱠᱩᱥᱤᱭᱟᱜ ᱠᱟᱱᱟ ᱦᱟᱱᱟ ᱱᱟᱣᱟ ᱪᱮᱫ ᱠᱚᱪᱚᱝ ᱠᱚ ᱫᱩᱥᱤ ᱮᱫᱟᱠᱚ᱾ ᱟᱫᱚ ᱛᱟᱭᱚᱢ ᱛᱮᱱᱟᱦᱟᱜ ᱟᱵᱚ ᱠᱚ ᱧᱮᱞᱛᱮ ᱠᱟᱥᱛᱟᱣ ᱠᱟᱛᱮᱫ ᱫᱚᱠᱚ ᱪᱮᱫ ᱜᱮᱭᱟ᱾ ᱟᱫᱚ ᱴᱷᱤᱠ ᱜᱮᱭᱟ ᱚᱱᱟ ᱦᱚᱸ ᱴᱷᱤᱠ ᱜᱮᱭᱟ ᱵᱟᱝ ᱵᱟᱹᱲᱤᱡ ᱟᱠᱟᱱᱟ ᱡᱮ ᱟᱯᱱᱟᱨᱟᱜ ᱧᱮᱞᱛᱮ ᱪᱩᱛ ᱟᱨ ᱡᱟᱦᱟᱸ ᱧᱮᱞ ᱛᱮᱜᱮ ᱪᱩᱛ ᱢᱤᱫᱴᱮᱱ ᱱᱤᱡᱚᱨᱟᱜ ᱢᱮᱱ ᱠᱟᱛᱮᱫ ᱡᱩᱫᱤ ᱡᱟᱦᱟᱸᱭ ᱠᱚ ᱪᱮᱫ ᱞᱮᱠᱟ ᱚᱱᱟᱢᱟ ᱥᱟᱨᱦᱟᱣ ᱠᱟᱛᱷᱟ ᱠᱟᱱ ᱜᱮᱭᱟ ᱥᱮ ᱪᱮᱫ?
ᱦᱚᱭ ᱴᱷᱤᱠ ᱴᱷᱤᱠ ᱴᱷᱤᱠ ᱚᱱᱮᱠᱚ ᱢᱮᱱᱟ ᱚᱱᱮ ᱩᱱᱠᱩ ᱵᱟᱠᱚ ᱥᱟᱯᱚᱴᱟᱜ ᱠᱟᱱᱟ ᱛᱚ ᱚᱱᱮ ᱠᱚ ᱢᱮᱱᱟ ᱩᱱᱠᱩ ᱵᱤᱥᱚᱭ ᱛᱮ ᱦᱚᱭᱛᱚ ᱪᱮᱫ ᱪᱚᱝ ᱢᱤᱫ ᱵᱟᱨ ᱠᱟᱛᱷᱟ ᱦᱟᱸᱜ ᱵᱚᱱ ᱢᱮᱱᱟ᱾ ᱛᱚ ᱚᱱᱟ ᱦᱚᱸ ᱢᱚᱡᱽ ᱵᱟᱝ ᱧᱮᱞᱚᱜᱼᱟ ᱦᱟᱸᱜ᱾ ᱚ ᱵᱟᱵᱚᱱ ᱢᱮᱱᱟ ᱪᱮᱫ ᱦᱚᱸ᱾ ᱚ ᱚᱱᱮ ᱠᱚ ᱢᱮᱱᱟ ᱱᱤᱛᱚᱜ ᱫᱚ ᱛᱚ ᱢᱮᱱᱚᱥ ᱫᱤᱱ ᱢᱮᱱ ᱨᱮᱭᱟᱜ ᱫᱤᱱ ᱫᱚ ᱮᱛᱮᱫ ᱯᱟᱨᱚᱢ ᱵᱟᱲᱟᱭᱮᱱᱟ᱾ ᱱᱤᱛᱚᱜ ᱫᱚ ᱪᱮᱠᱟ ᱨᱮᱭᱟᱜ ᱥᱚᱢᱚᱭ ᱦᱮᱡ ᱮᱱ ᱛᱟᱵᱚᱱᱟ᱾ ᱟᱨ ᱪᱮᱠᱟᱭ ᱡᱟᱹᱨᱩᱲᱟ ᱡᱟᱹᱥᱛᱤ ᱢᱮᱱ ᱡᱟᱹᱨᱩᱲᱟ ᱠᱚᱢ ᱟᱨ ᱚᱱᱮ ᱠᱚ ᱢᱮᱱᱟ ᱵᱟᱝ ᱟᱭᱢᱟ ᱦᱚᱲ ᱜᱮᱦᱟᱸᱜ ᱟᱵᱚ ᱛᱟᱞᱟᱨᱮ ᱢᱮᱱᱟᱜ ᱠᱚᱣᱟ ᱡᱮ ᱢᱮᱱ ᱮᱫᱟᱵᱚᱱ ᱡᱟᱹᱥᱛᱤ ᱪᱤᱠᱟᱭ ᱫᱟᱵᱚᱱ ᱠᱚᱢ ᱛᱚ ᱚᱱᱟ ᱚᱱᱟ ᱠᱷᱟᱹᱛᱤᱨ ᱛᱮ ᱡᱟᱦᱟᱸ ᱵᱟᱵᱚᱱ ᱞᱟᱦᱟ ᱫᱟᱲᱮᱭᱟᱜ ᱠᱟᱱᱟ ᱛᱚᱵᱮ ᱡᱚᱠᱷᱚᱱ
ᱦᱩᱸ᱾
ᱟᱵᱚ ᱦᱟᱸᱜ ᱢᱚᱱ ᱡᱟᱹᱥᱛᱤ ᱢᱮᱱ ᱛᱚᱠᱷᱚ ᱢᱟᱱᱮ ᱱᱚᱝᱠᱟ ᱡᱚᱠᱷᱚᱱ ᱟᱵᱚ ᱵᱚᱱ ᱮᱦᱚᱵ ᱠᱮᱜᱼᱟ ᱛᱚᱠᱷᱚᱱ ᱜᱮ ᱟᱵᱚ ᱥᱚᱢᱟᱡᱽ ᱫᱚ ᱢᱟᱱᱮ ᱟᱯᱰᱮᱴ ᱟᱨᱚᱢᱵᱷᱚᱜᱼᱟ ᱚᱱᱠᱟᱞᱤᱧ ᱢᱚᱱᱮᱭᱟᱜ ᱠᱟᱱᱟ ᱟᱞᱤᱧ ᱫᱚ᱾
ᱦᱩᱸ ᱦᱚᱭ ᱦᱚᱭ ᱥᱟᱹᱨᱤ ᱠᱟᱛᱷᱟ ᱠᱟᱱ ᱜᱮᱭᱟ ᱥᱟᱹᱨᱤ ᱠᱟᱛᱷᱟ ᱠᱟᱱ ᱜᱮᱭᱟ᱾ ᱟᱨ ᱱᱤᱛᱚᱜ ᱫᱚ ᱱᱚᱝᱠᱟᱱᱟᱜ ᱥᱚᱢᱚᱭ ᱨᱮ ᱟᱵᱚ ᱫᱚᱵᱚᱱ ᱦᱟᱨᱟᱣ ᱟᱠᱟᱱᱟ ᱥᱮ ᱱᱚᱝᱠᱟᱱ ᱫᱤᱱ ᱨᱮ ᱟᱵᱚ ᱵᱚᱱ ᱦᱟᱨᱟᱣ ᱠᱟᱱᱟ ᱡᱮ ᱱᱤᱡᱮᱨᱟᱜ ᱢᱟ ᱪᱮᱫ ᱦᱩᱭᱩᱜ ᱜᱮ ᱮᱴᱟᱜ ᱮᱴᱟᱜ ᱦᱚᱲᱟᱜ ᱨᱚᱲ ᱮᱴᱟᱜ ᱦᱚᱲᱟᱜ ᱵᱟᱥᱟ ᱡᱚᱛᱚ ᱪᱮᱫ ᱪᱟᱵᱟ ᱠᱟᱛᱮᱫ ᱟᱵᱚᱣᱟᱜ ᱪᱮᱫ ᱦᱚᱸ ᱟᱹᱰᱤ ᱞᱟᱹᱠᱛᱤ ᱢᱮᱱᱟᱜᱼᱟ᱾ ᱟᱨ ᱥᱚᱢᱚᱭ ᱫᱚ ᱱᱚᱝᱠᱟ ᱠᱟᱱᱟ ᱠᱷᱟᱹᱞᱤ ᱟᱵᱚ ᱱᱤᱡᱮᱨᱟᱜ ᱫᱚ ᱯᱟᱹᱨᱥᱤ ᱢᱚᱛᱚ ᱪᱮᱫ ᱠᱟᱛᱮᱫ ᱦᱚᱸ ᱵᱟᱝ ᱦᱩᱭᱩᱜᱼᱟ ᱮᱴᱟᱜ ᱦᱚᱲᱟᱜ ᱪᱮᱫ ᱦᱚᱸ ᱡᱚᱲᱟ᱾ ᱟᱨ ᱮᱴᱟᱜ ᱦᱚᱲᱟᱜ ᱵᱟᱢ ᱪᱮᱫ ᱞᱮᱠᱷᱟᱱ ᱮᱴᱟᱜ ᱮᱴᱟᱜ ᱡᱟᱭᱜᱟ ᱠᱚᱨᱮ ᱫᱟᱬᱟ ᱢᱟᱲᱟ ᱠᱚᱨᱮ ᱱᱤᱡᱮᱨᱟᱜ ᱚᱥᱩᱵᱤᱫᱟ ᱦᱩᱭᱩᱜᱼᱟ ᱟᱫᱚ ᱚᱱᱟ ᱤᱭᱟᱹᱛᱮ ᱤᱧ ᱦᱩᱧ ᱱᱮᱦᱚᱨᱟ᱾ ᱥᱮ ᱥᱟᱱᱟᱢ ᱦᱚᱲ ᱠᱚᱜᱮ ᱵᱚᱱ ᱱᱮᱦᱚᱨᱟ ᱡᱮᱢᱚᱱ ᱱᱤᱡᱮᱨᱟᱜ ᱦᱚᱸᱵᱚᱱ ᱪᱮᱫ ᱛᱚᱨᱟᱭ ᱢᱟ ᱮᱴᱟᱜ ᱡᱟᱹᱛᱟᱜ ᱢᱟᱵᱚᱱ ᱪᱮᱫ ᱜᱮ᱾ ᱟᱨ ᱚᱱᱠᱟ ᱞᱮᱠᱟᱛᱮ ᱟᱵᱚᱣᱟᱜ ᱵᱟᱥᱟ ᱟᱵᱚᱣᱟᱜ ᱚᱞ ᱚᱱᱟ ᱵᱚᱱ ᱟᱻ ᱰᱮᱵᱷᱞᱚᱯ ᱫᱟᱲᱮᱭᱟᱜ-ᱟ ᱵᱚᱱ᱾
ᱦᱩᱸ ᱦᱚᱭ ᱡᱮᱞᱮᱠᱟ ᱞᱤᱧ ᱢᱮᱱ ᱠᱮᱭᱟ ᱢᱟᱱᱮ ᱟᱹᱵᱩ ᱛᱟᱞᱟ ᱨᱮᱦᱚᱸ ᱟᱭᱢᱟ ᱦᱚᱲ ᱜᱮᱦᱟᱸᱜ ᱢᱮᱱᱟᱜ ᱵᱚᱱᱟ ᱛᱚ ᱛᱷᱚᱲᱟ ᱟᱹᱡᱤᱵᱽ ᱫᱷᱟᱨᱟ ᱜᱮᱭᱟᱵᱩᱱ ᱾ ᱛᱚ ᱱᱚᱰᱮ ᱢᱟ ᱚᱱᱟ ᱠᱚ ᱠᱟᱛ ᱛᱷᱟ ᱱᱷᱟᱜ ᱢᱟᱱᱮ ᱢᱮᱢᱮᱱ ᱢᱟ ᱵᱟᱝ ᱢᱟᱱᱮᱜ-ᱟ ᱛᱚᱵᱮ ᱮᱱᱦᱚᱸ ᱢᱤᱫᱴᱮᱱ ᱠᱟᱹᱴᱤᱡ ᱪᱟᱞᱟᱝ ᱠᱟᱼᱼ ᱛᱮ ᱠᱟᱹᱴᱤᱡ ᱛᱷᱚᱲᱟ ᱜᱟᱱ ᱞᱤᱧ ᱢᱮᱱᱟ, ᱡᱮ ᱦᱚᱭ ᱢᱟᱱᱮ ᱡᱮᱞᱮᱠᱟ ᱵᱮᱱ ᱢᱮᱱ ᱠᱮᱭᱟ ᱚᱠᱟ ᱠᱚ ᱪᱮᱫᱼᱪᱮᱫ, ᱫᱚᱨᱠᱟᱨ ᱢᱮᱱᱟᱜ-ᱟ ᱦᱚᱲ ᱴᱷᱮᱜ ᱠᱷᱚᱱ ᱾ ᱚᱱᱟ ᱫᱚ ᱦᱟᱸᱜ ᱵᱟᱠᱚ ᱪᱮᱪᱮᱫ ᱠᱟᱱᱟ ᱟᱨ ᱚᱠᱟ ᱠᱩ ᱚᱠᱟ ᱠᱚ ᱮᱛᱮᱫ ᱪᱮᱫ ᱚᱻ ᱫᱚᱨᱠᱟᱨ ᱵᱟᱹᱱᱩᱜᱼᱟ ᱾ ᱚᱱᱟ ᱦᱚᱸ ᱯᱟᱥᱮᱡ ᱫᱚᱠᱚ ᱪᱮᱪᱮᱫ ᱠᱟᱱᱟ ᱥᱮ ᱵᱟᱠᱚ ᱪᱮᱪᱮᱫ ᱠᱟᱱᱟ ᱵᱟᱹᱞᱤᱧ ᱞᱟᱹᱭ ᱫᱟᱲᱮᱭᱟᱜ-ᱟ ᱛᱚᱵᱮ ᱦᱮᱸ, ᱱᱤᱡᱮᱨᱟᱜ ᱫᱚ ᱢᱟᱱᱮ ᱤᱭᱟᱹ ᱥᱟᱶ ᱛᱮ ᱤᱫᱤ ᱛᱩᱨᱟᱠᱟᱜ-ᱟᱭ ᱡᱩᱛᱟ ᱾ ᱟᱨ ᱱᱤᱡᱮᱨᱟᱜ ᱚᱠᱟᱴᱟᱜ ᱛᱮ ᱞᱤᱯᱤ ᱵᱚᱱ ᱢᱮᱱᱮᱫ ᱠᱟᱱ ᱱᱚᱣᱟ ᱢᱤᱫᱴᱮᱱ ᱟᱵᱚᱣᱟᱜ ᱢᱤᱫᱴᱮᱱ ᱩᱯᱨᱩᱢ ᱦᱚᱸ ᱠᱟᱱᱟ ᱟᱹᱰᱤ ᱢᱟᱨᱟᱝ ᱟᱹᱰᱤ ᱢᱟᱨᱟᱝ ᱩᱯᱨᱩᱢ ᱠᱟᱱᱟ᱾
ᱦᱮᱸ ᱦᱮᱸ᱾
ᱡᱩᱫᱤ ᱟᱵᱚ ᱵᱚᱱ ᱢᱮᱱᱟ ᱤᱭᱟᱹ ᱡᱩᱫᱤ ᱦᱚᱸ ᱮᱴᱟᱜ ᱡᱟᱦᱟᱸᱭ ᱡᱩᱫᱤ ᱠᱚ ᱧᱮᱞᱟ ᱧᱮᱞ ᱠᱟᱛᱮᱜ ᱡᱟᱛᱮ ᱡᱮᱢᱚᱱ ᱠᱩ ᱢᱮᱱ ᱦᱚᱭ ᱱᱚᱣᱟ ᱫᱚ ᱥᱟᱱᱛᱟᱞ ᱡᱟᱹᱛᱟᱜ ᱞᱤᱯᱤ ᱠᱟᱱᱟ ᱾
ᱦᱩᱸ ᱦᱩᱸ ᱟᱨ ᱜᱚᱝᱠᱮ ᱟᱨᱦᱚᱸ ᱜᱚᱝᱠᱮ ᱚᱱᱟ ᱠᱷᱚᱱ ᱡᱟᱹᱥᱛᱤ ᱧᱚᱜ ᱚᱱᱟ ᱠᱷᱚᱱ ᱡᱟᱹᱥᱛᱤ ᱧᱚᱜ ᱜᱟᱣᱨᱚᱵᱽ ᱟᱹᱵᱩ ᱵᱩᱱ ᱵᱩᱡᱷᱟᱹᱣᱟ ᱡᱚᱠᱷᱚᱱ ᱱᱚᱜ-ᱚᱭ ᱡᱮ ᱯᱚᱭᱥᱟ ᱴᱟᱠᱟ ᱯᱚᱭᱥᱟ ᱠᱚᱨᱮ ᱟᱭᱢᱟ ᱟᱭᱢᱟ ᱵᱷᱟᱥᱟ ᱛᱮ ᱟᱭᱢᱟ ᱡᱟᱹᱛᱟᱜ ᱨᱚᱲ ᱛᱮ ᱚᱞ ᱛᱮ ᱚᱞ ᱟᱠᱟᱱᱟ, ᱱᱚᱣᱟ ᱠᱚᱨᱮ ᱦᱚᱸ ᱡᱩᱫᱤ ᱟᱹᱵᱩᱣᱟᱜ ᱵᱷᱟᱥᱟ ᱛᱮ ᱚᱞᱚᱜ-ᱟ ᱤᱱᱟᱹ ᱠᱷᱟᱱ ᱟᱹᱵᱩ ᱠᱩ ᱞᱟᱹᱜᱤᱫ ᱫᱚ ᱟᱹᱰᱤ ᱢᱟᱨᱟᱝ ᱜᱟᱣᱨᱚᱵᱽ ᱦᱩᱭᱩᱜ ᱛᱟᱵᱩᱱᱟ ᱾ ᱟᱫᱚ ᱠᱩᱨᱩᱢᱩ ᱴᱩ ᱵᱷᱮᱫ ᱨᱮ ᱤᱫᱤ ᱦᱩᱭᱩᱜ-ᱟ ᱾ ᱟᱨ ᱱᱚᱣᱟ ᱚᱞ ᱪᱤᱠᱤ ᱦᱚᱸᱵᱩ ᱢᱟᱲᱟᱝ ᱥᱮᱫ ᱤᱫᱤ ᱞᱟᱹᱜᱤᱫ ᱛᱮ ᱡᱚᱛᱚ ᱦᱚᱲᱟᱜ ᱠᱩᱨᱩᱢᱩᱴᱩ ᱛᱟᱦᱮᱱ ᱡᱟᱹᱨᱩᱲᱟ ᱾ ᱟᱨ ᱵᱟᱝ ᱠᱷᱟᱱ ᱢᱟ ᱟᱡ ᱛᱮ ᱢᱟ ᱵᱟᱝ ᱦᱟᱨᱟᱜ ᱜᱮᱭᱟ ᱟᱹᱵᱩ ᱜᱮ ᱦᱟᱨᱟᱭ ᱡᱟᱹᱨᱩᱲ ᱛᱟᱹᱵᱩᱱᱟ᱾ ᱟᱨ ᱡᱤᱦᱟᱺᱱᱟᱜ ᱡᱟᱦᱟᱸ ᱛᱤᱱᱟᱹᱜ ᱜᱮ ᱟᱹᱵᱩ ᱥᱩᱨ ᱥᱩᱯᱩᱨ ᱨᱮ ᱵᱟᱝ ᱵᱟᱰᱟᱭ ᱦᱚᱲ ᱢᱮᱱᱟᱜ ᱠᱩ ᱵᱟᱰᱟᱭ ᱚᱪᱚ ᱠᱩᱣᱟᱵᱩᱱ ᱪᱤᱫ ᱪᱚ ᱠᱩᱵᱩᱱ ᱠᱩᱨᱩᱢᱩᱴᱩᱭᱟ ᱟᱨ ᱱᱤᱝᱠᱟ ᱠᱚᱛᱮ ᱜᱮ ᱦᱟᱸᱜ ᱟᱹᱵᱩᱣᱟᱜ ᱜᱚᱥᱮᱜᱟᱶ ᱚᱻ ᱟᱹᱵᱩᱣᱟᱜ ᱱᱚᱣᱟ ᱮᱨᱤᱭᱟ ᱥᱮ ᱟᱹᱵᱩᱣᱟᱜ ᱱᱚᱣᱟ ᱴᱚᱴᱷᱟ ᱫᱚ ᱱᱷᱟᱜ ᱤᱱᱠᱟ ᱤᱱᱠᱟ ᱛᱮ ᱜᱤ ᱛᱷᱚᱲᱟ ᱢᱟᱲᱟᱝ ᱥᱮᱡᱚᱜ ᱛᱟᱹᱵᱩᱱᱟ ᱾
ᱦᱚᱭ ᱴᱷᱤᱠ ᱟᱨ ᱚᱱᱮ ᱟᱵᱮᱱ ᱡᱮᱞᱮᱠᱟ ᱵᱮᱱ ᱢᱮᱱ ᱠᱮᱭᱟ ᱚᱱᱟ ᱦᱚᱭᱛᱚ ᱢᱤᱫ ᱦᱚᱲᱛᱮ ᱞᱟᱦᱟᱭ ᱨᱮᱭᱟᱜ ᱠᱟᱹᱢᱤ ᱢᱟ ᱵᱟᱝ ᱠᱟᱱᱟ ᱡᱟᱛᱮ ᱡᱚᱛᱚ ᱦᱚᱲ ᱡᱩᱢᱤᱫ ᱠᱟᱛᱮᱜ ᱞᱟᱦᱟᱭ ᱨᱮᱭᱟᱜ ᱠᱟᱹᱢᱤ ᱢᱮᱱᱟᱜ-ᱟ ᱚᱱᱟ ᱚᱸᱰᱮ ᱫᱚ ᱟᱨ ᱡᱚᱛᱚ ᱦᱚᱲ ᱡᱟᱛᱮ ᱡᱮᱢᱚᱱ ᱵᱩᱱ ᱡᱩᱢᱤᱫᱚᱜ ᱠᱟᱛᱷᱟ ᱡᱟᱛᱮ ᱢᱤᱞᱟᱹ ᱚᱜ ᱛᱟᱵᱩᱱ ᱟᱨ ᱠᱟᱛᱷ ᱜᱤ ᱡᱟᱛᱮ ᱡᱮᱢᱚᱱ ᱠᱟᱛᱷᱟ ᱨᱮᱦᱚᱸ ᱵᱟᱝ ᱛᱟᱦᱮᱱ ᱡᱟᱛᱮ ᱚᱱᱟ ᱠᱟᱛᱷᱟ ᱜᱮ ᱡᱟᱛᱮ ᱡᱮᱢᱚᱱ ᱠᱟᱹᱢᱤ ᱨᱮ ᱯᱚᱨᱤᱵᱚᱨᱛᱚᱱᱚᱜ᱾
ᱦᱩᱸ ᱦᱩᱸ᱾
ᱚᱜᱻᱚ ᱚᱱᱟ ᱠᱟᱛᱷᱟ ᱞᱮᱠᱥ ᱠᱟᱛᱷᱟ ᱥᱟᱶ ᱥᱟᱶ ᱛᱮ ᱡᱩᱫᱤ ᱠᱟᱹᱢᱤ ᱦᱚᱸ ᱡᱩᱫᱤ ᱢᱤᱞᱟᱹᱜ ᱛᱟᱹᱵᱩᱱᱟ᱾ ᱛᱚᱵᱮ ᱟᱹᱰᱤ ᱜᱟᱱ ᱜᱮᱵᱩᱱ ᱞᱟᱦᱟᱜ ᱠᱟᱱᱟ ᱦᱟᱸᱜ ᱡᱚᱛᱚᱣᱟᱜ ᱠᱷᱮᱛᱨᱚ ᱨᱮ ᱜᱮ᱾
ᱦᱩᱸ ᱚᱱᱮ ᱠᱚ ᱢᱮᱱᱟ ᱵᱚᱞᱮ ᱡᱩᱢᱤᱫ ᱜᱮ ᱫᱟᱲᱮ ᱟᱨ ᱡᱩᱢᱤᱫ ᱞᱮᱱᱠᱷᱟᱱ ᱜᱮ ᱫᱟᱲᱮ ᱢᱟ ᱟᱨ ᱚᱱᱟ ᱫᱟᱲᱮ ᱛᱮᱜᱮ ᱟᱵᱚ ᱦᱟᱨᱟ ᱨᱟᱠᱟᱵᱚᱜ ᱞᱟᱹᱜᱤᱫ ᱮ ᱦᱟᱨᱟ ᱨᱟᱠᱟᱵ ᱵᱚᱱᱟᱭ ᱚᱱᱟ ᱫᱟᱲᱮ ᱜᱮ ᱾
ᱦᱳᱭ ᱦᱳᱭ ᱾ ᱡᱩᱢᱤᱫ ᱜᱮ ᱟᱥᱚᱞ ᱠᱟᱱ ᱛᱟᱵᱚᱱᱟ ᱟᱨ ᱡᱩᱢᱤᱫ ᱡᱮᱞᱮᱠᱟ ᱵᱟᱵᱚᱱ ᱫᱚᱦᱚ ᱞᱮᱫᱟ ᱞᱟᱦᱟᱛᱮ, ᱥᱮ ᱵᱟᱵᱚᱱ ᱫᱚᱦᱚ ᱟᱠᱟᱜ ᱛᱟᱦᱮᱱᱟ ᱛᱚᱵᱮ ᱯᱟᱥᱮᱡ ᱵᱟᱵᱚᱱ ᱟᱯᱰᱮᱴ ᱠᱟᱱ ᱛᱟᱦᱮᱱᱟ, ᱛᱚ ᱱᱤᱛ ᱱᱤᱛᱚᱜ ᱡᱩᱫᱤ ᱟᱵᱚ ᱡᱩᱢᱤᱫ ᱵᱚᱱ ᱫᱚᱦᱚᱭᱟ ᱛᱚᱵᱮ ᱦᱚᱭᱛᱚ ᱯᱟᱨᱮ ᱮᱴᱟᱜ ᱞᱮᱵᱮᱞ ᱛᱮᱵᱚᱱ ᱪᱟᱞᱟᱜᱼᱟ ᱾